ᱦᱮᱞᱳ ᱦᱮᱞᱳ᱾
ᱡᱚᱦᱟᱨ ᱜᱮ᱾
ᱦᱮᱸ ᱡᱚᱦᱟᱨ ᱜᱮ᱾
ᱟᱹᱞᱤᱧᱟᱜ ᱨᱚᱲ ᱵᱮᱱ ᱟᱸᱡᱚᱢ ᱴᱷᱤᱠᱟᱹᱭᱮᱫᱟ?
ᱦᱮᱸ ᱟᱸᱡᱚᱢ ᱫᱟᱞᱤᱧ᱾ ᱟᱵᱤᱱ ᱵᱮᱱ ᱟᱸᱡᱚᱢ ᱮᱫᱟ?
ᱦᱚᱭ ᱟᱸᱡᱚᱢ ᱮᱫ ᱜᱮᱭᱟᱞᱤᱧ᱾
ᱦᱩᱸ᱾
ᱱᱟᱯᱟᱭ ᱜᱮᱭᱟ ᱵᱮᱱ ᱛᱚ?
ᱦᱚᱭ ᱱᱟᱯᱟᱭ ᱜᱮᱭᱟᱞᱤᱧ ᱦᱟᱜ ᱠᱷᱟᱱ ᱱᱤᱭᱟᱹ ᱜᱷᱟᱹᱲᱤᱡ ᱫᱚ᱾ ᱪᱟᱹᱫᱚ ᱵᱚᱸᱜᱟ ᱟᱜ ᱫᱟᱭᱟ ᱫᱩᱞᱟᱹᱲ ᱛᱮ᱾
ᱦᱩᱸ᱾
ᱟᱨ ᱟᱹᱵᱤᱱ ᱜᱮ ᱚᱠᱟᱞᱮᱠᱟ? ᱟᱨ ᱚᱲᱟᱜ ᱦᱚᱲ ᱠᱚ ᱠᱚᱜᱮ ᱚᱠᱟ ᱞᱮᱠᱟ ᱦᱮᱱᱟᱜ ᱯᱮᱭᱟ?
ᱟᱞᱤᱧ ᱦᱚᱸ ᱱᱟᱯᱟᱭ ᱜᱮ᱾ ᱚᱲᱟᱜ ᱦᱚᱲ ᱠᱚᱸᱦᱚᱸ ᱱᱟᱯᱟᱭ ᱜᱮ ᱢᱮᱱᱟᱜ ᱠᱚᱣᱟ ᱱᱤᱭᱟᱹ ᱦᱚᱲ ᱫᱚ᱾
ᱟᱪᱷᱟ ᱟᱪᱷᱟ᱾ ᱟᱨ ᱛᱟᱦᱚᱞᱮ ᱪᱮᱫ ᱠᱚᱵᱮᱱ ᱪᱤᱠᱟᱹ ᱵᱟᱲᱟᱭᱮᱫᱟ ᱱᱤᱭᱟᱹ ᱜᱷᱟᱹᱲᱤᱡ ᱫᱚ?
ᱱᱤᱭᱟᱹ ᱜᱷᱟᱹᱲᱤᱡ ᱫᱚ ᱫᱩᱲᱩᱵ ᱵᱟᱲᱟ ᱦᱩᱭ ᱟᱠᱟᱱᱟ᱾
ᱟᱪᱷᱟ ᱟᱪᱷᱟ᱾
ᱟᱵᱮᱱ ᱜᱮ ᱪᱮᱫ ᱠᱚᱵᱮᱱ ᱪᱤᱠᱟᱹᱮᱱᱟ?
ᱦᱚᱭ ᱦᱟᱸᱟᱜ ᱠᱷᱟᱱ ᱟᱹᱞᱤᱧ ᱦᱚᱸ ᱦᱚᱸᱞᱤᱧ ᱫᱩᱲᱩᱵ ᱵᱟᱲᱟ ᱟᱠᱟᱱ ᱜᱮᱭᱟ ᱱᱚᱣᱟ ᱢᱟᱴᱷᱥᱱ ᱨᱮ᱾
ᱦᱩᱸ᱾ ᱛᱟᱦᱚᱞᱮ ᱨᱚᱦᱚᱭ ᱠᱚᱫᱚ ᱛᱤᱱᱟᱹᱜ ᱜᱟᱱ ᱵᱮᱱ ᱥᱟᱢᱴᱟᱣ ᱟᱹᱜᱩ ᱟᱠᱟᱫᱟ?
ᱨᱚᱦᱚᱭ ᱠᱚᱫᱚ ᱥᱟᱢᱴᱟᱣ ᱜᱚᱫ ᱟᱠᱟᱱ ᱜᱮᱭᱟ ᱟᱨ ᱢᱤᱫ ᱦᱟᱯᱛᱟ ᱠᱷᱟᱱ ᱜᱮ ᱨᱚᱦᱚᱭ ᱫᱚ ᱪᱟᱵᱟᱜᱼᱟ ᱱᱟᱜ ᱠᱷᱟᱱ ᱦᱩᱸ᱾
ᱦᱩᱸ ᱦᱩᱸ ᱦᱩᱸ᱾
ᱟᱫᱚ ᱟᱯᱮ ᱠᱚᱜᱮ ᱦᱮᱸ ᱛᱤᱱᱟᱹᱜ ᱥᱟᱺᱜᱤᱧ ᱠᱮᱜᱼᱟ ᱯᱮ? ᱦᱮᱸ ᱨᱚᱦᱚᱭ ᱠᱚ᱾
ᱟᱞᱮ ᱠᱚᱫᱚ ᱵᱟᱹᱭᱦᱟᱹᱲ ᱠᱚᱨᱮ ᱫᱟᱜ ᱠᱟᱱᱛᱮ ᱵᱟᱹᱭᱦᱟᱹᱲ ᱠᱚᱫᱚ ᱪᱟᱵᱟ ᱟᱹᱜᱩ ᱦᱩᱭᱩ ᱟᱠᱟᱱᱟ ᱵᱟᱹᱫᱽ ᱠᱚᱨᱮ ᱫᱚ ᱫᱟᱜ ᱵᱟᱝ ᱠᱷᱟᱹᱛᱤᱨ ᱵᱟᱞᱮ ᱫᱟᱲᱮ ᱜᱚᱫ ᱠᱟᱫᱟᱞᱮ᱾ ᱫᱟᱜ ᱦᱚᱸᱛᱚ ᱥᱮᱨᱚᱠᱚᱢ ᱵᱟᱭ ᱫᱟᱜ ᱟᱵᱚᱱ ᱠᱟᱱᱟ᱾ ᱢᱟᱡᱷᱮ ᱨᱮ ᱫᱟᱜ ᱜᱚᱫ ᱮᱫᱟᱭ ᱢᱟᱡᱷᱮᱨᱮ ᱰᱩᱸᱰᱨᱩᱜ ᱠᱟᱛᱮᱜ ᱫᱚᱦᱚ ᱜᱚᱫ ᱠᱟᱜ ᱟᱨ ᱫᱟᱜ ᱦᱚᱸ ᱥᱮᱨᱚᱠᱚᱢ ᱫᱚ ᱵᱟᱭ ᱫᱟᱜ ᱮᱫᱟ ᱚᱭ ᱡᱷᱤᱯᱤᱠ ᱡᱷᱤᱯᱤᱠ ᱡᱚᱨᱚᱜ ᱠᱟᱱᱟ᱾
ᱚ ᱟᱪᱷᱟ ᱟᱪᱷᱟ ᱦᱟᱭ᱾ ᱟᱫᱚ ᱦᱚᱭ ᱜᱚᱴᱟ ᱜᱮ ᱚᱱᱠᱟᱜ ᱜᱮ ᱫᱟᱜᱼᱟᱭ ᱱᱮᱛᱟᱨ ᱫᱤᱱ ᱫᱚ᱾ ᱚ ᱟᱫᱚ ᱱᱚᱜᱝᱠᱟ ᱢᱤᱫ ᱜᱷᱟᱹᱲᱤᱡ ᱮ ᱫᱟᱜᱟ ᱟ ᱟᱫᱚ ᱢᱤᱫ ᱜᱷᱟᱹᱲᱤᱡ ᱮ ᱯᱷᱟᱠᱟᱭᱟᱸ ᱦᱩᱸ ᱱᱚᱜᱼᱚ ᱱᱝᱠᱟ ᱜᱮ
ᱦᱮᱸ ᱞᱟᱹᱭ ᱵᱮᱱ᱾
ᱦᱚᱭ ᱟᱫᱚ ᱛᱟᱦᱚᱞᱮ ᱱᱤᱭᱟᱹ ᱜᱷᱟᱹᱲᱤᱡ ᱫᱚ ᱛᱟᱦᱚᱞᱮ ᱫᱟᱜ ᱮᱫ ᱫᱟᱜ ᱮᱫᱟᱭ ᱥᱮ ᱵᱟᱝᱼᱟ? ᱟᱯᱮᱥᱮᱫ ᱫᱚ ᱟᱞᱮᱥᱮᱱ ᱫᱚ ᱦᱚᱸᱜᱼᱚᱭ ᱫᱟᱜ ᱡᱚᱨᱚᱭ ᱟᱨᱚᱢᱵᱚ ᱟᱠᱟᱫ ᱜᱮᱭᱟ᱾
ᱦᱮᱸ ᱟᱞᱮ ᱥᱮᱫ ᱫᱚ ᱮᱱᱟᱱ ᱫᱟᱜ ᱮᱫ ᱛᱟᱦᱮᱸᱱ᱾ ᱢᱟᱱᱮ ᱠᱷᱟᱱᱮᱠ ᱢᱟᱲᱟᱝ ᱧᱚᱜ ᱠᱟᱹᱴᱤᱡ ᱫᱟᱜ ᱜᱚᱫ ᱞᱮᱫᱟᱭ ᱱᱤᱛᱚᱜ ᱫᱚ ᱢᱟᱱᱮ ᱛᱷᱤᱨ ᱦᱟᱛᱟᱲ ᱠᱟᱫᱟᱭ
ᱜᱚᱝᱜᱮ ᱵᱮᱠᱜᱨᱟᱣᱩᱱᱰ ᱨᱮᱱᱟᱜ ᱱᱚᱮᱥ ᱟᱸᱡᱚᱢ ᱤᱫᱤᱜ ᱠᱟᱱᱟ
ᱦᱩᱸ
ᱟᱪᱪᱷᱟ ᱟᱪᱪᱷᱟ ᱦᱮᱸᱛᱚ ᱟᱫᱚ ᱱᱮᱛᱟᱨ ᱫᱤᱱ ᱫᱚ ᱱᱚᱝᱠᱟ ᱜᱮ ᱦᱩᱸ ᱦᱮ ᱫᱟᱜᱽ ᱜᱮᱭᱟᱭ ᱦᱩᱸ
ᱦᱩᱸ ᱦᱩᱸ
ᱟᱫᱚ ᱟᱞᱮ ᱠᱚᱦᱚᱸ ᱦᱟᱸᱜ ᱠᱷᱟᱱ ᱜᱷᱩᱴᱩ ᱠᱚᱫᱚ ᱦᱟᱸᱜ ᱠᱷᱟᱱ ᱟᱹᱣᱨᱤᱞᱮ ᱨᱚᱦᱚᱭᱟ ᱦᱩᱸ ᱟᱫᱚ ᱜᱷᱩᱴᱩ ᱠᱚᱫᱚ ᱱᱚᱜᱼᱚ ᱱᱚᱝᱠᱟᱭ ᱫᱟᱜ ᱟᱵᱚᱱ ᱠᱟᱱᱟ ᱛᱚ ᱴᱷᱤᱠ ᱴᱷᱟᱠ ᱥᱟᱺᱦᱤᱡ ᱫᱚ ᱵᱟᱝ-ᱟ ᱦᱮᱸ
ᱦᱮᱸ
ᱟᱫᱚ ᱚᱱᱠᱟᱛᱮ ᱦᱟᱸᱜ ᱠᱷᱟᱱ ᱮᱸ ᱦᱮᱸ ᱢᱚᱴᱟᱢᱩᱴᱤ ᱱᱚᱜᱼᱚᱭ ᱛᱚ ᱦᱚᱜ ᱚᱝᱠᱟ ᱫᱟᱜ ᱞᱮᱠᱷᱟᱱᱮ ᱢᱚᱴᱟᱢᱩᱴᱤ ᱱᱮᱛᱟᱨ ᱫᱤᱱ ᱫᱚ ᱪᱟᱥ ᱫᱚ ᱡᱷᱟᱢᱮᱞᱟ ᱵᱟᱝ ᱠᱟᱱᱟ ᱟᱫᱚ ᱢᱮᱱᱫᱚ ᱟᱨ ᱱᱮᱛᱟᱨ ᱫᱚ ᱦᱟᱸᱜ ᱠᱷᱟᱱ ᱰᱟᱹᱝᱨᱤ ᱱᱟᱦᱮᱞ ᱛᱮᱫᱚ ᱦᱟᱸᱜ ᱠᱷᱟᱱ ᱩᱱᱟᱹᱜ ᱫᱚ ᱵᱟᱵᱚᱱ ᱥᱤᱭ ᱫᱟᱛᱚ ᱦᱟᱸᱜ ᱠᱷᱟᱱ ᱴᱟᱠᱼᱼᱼ ᱴᱟᱨ ᱛᱮᱫᱚ ᱱᱮᱛᱟᱨ ᱫᱚ ᱜᱚᱴᱟᱜᱮ ᱚᱱᱠᱟᱱ ᱦᱮᱸ ᱥᱤ ᱵᱟᱲᱟ ᱦᱩᱭᱩᱜ ᱦᱚᱪᱚ ᱦᱩᱭᱩᱜ ᱠᱟᱱ ᱜᱮᱭᱟ ᱯᱳᱭᱞᱳ ᱫᱚ ᱫᱚᱢᱮ ᱦᱮᱸ ᱟᱨ ᱡᱟ ᱱᱚᱝᱠᱟ ᱫᱚᱢᱮ ᱜᱷᱟᱥ ᱛᱚ ᱛᱟᱦᱚᱞᱮ ᱟᱫᱚ ᱪᱤᱠᱟᱹ ᱛᱮᱵᱤᱱ ᱪᱤᱼᱼ ᱪᱤᱠᱟᱹᱭᱟ ᱴᱟᱠᱴᱟᱨ ᱛᱚ ᱢᱤᱫ ᱫᱷᱟᱣ ᱥᱤᱜᱮ ᱦᱩᱭᱩᱜ-ᱟ ᱦᱮᱸ
ᱦᱩᱸᱻ
ᱟᱫᱚ ᱜᱚᱢᱠᱮ ᱛᱟᱦᱚᱞᱮ ᱢᱮᱱᱮᱫ ᱫᱟᱞᱤᱧ ᱟᱯᱮ ᱥᱮᱱ ᱫᱚ ᱛᱟᱦᱚᱞᱮ ᱪᱮᱫ ᱴᱟᱠᱴᱟᱨ ᱠᱚᱛᱮ ᱜᱮ ᱯᱮ ᱥᱤ ᱵᱟᱲᱟ ᱠᱮᱫᱼᱟ ᱛᱚ ᱥᱮᱪᱮᱫ ᱰᱟᱝᱨᱤ ᱱᱟᱦᱮᱞ ᱠᱚᱛᱮ
ᱞᱟᱴᱩ ᱞᱟᱴᱩ ᱠᱷᱮᱛ ᱫᱚ ᱴᱨᱟᱠᱴᱟᱨ ᱠᱚᱛᱮ ᱜᱮ ᱟᱨ ᱡᱟᱦᱟᱸ ᱠᱚᱨᱮ ᱴᱨᱟᱠᱴᱟᱨ ᱠᱚ ᱵᱟᱝ ᱵᱚᱞᱚᱜ-ᱟ ᱢᱟᱱᱮ ᱜᱟᱹᱰᱤ ᱠᱚ ᱵᱟᱝ ᱵᱚᱞᱚᱜ-ᱟ ᱚᱱᱟ ᱠᱚᱨᱮᱫ ᱫᱚ ᱰᱟᱝᱨᱤ ᱱᱟᱦᱮᱞ ᱠᱚᱛᱮ ᱰᱟᱹᱟᱝᱨᱤ ᱠᱟᱬᱟ ᱱᱟᱦᱮᱞ
ᱟᱪᱪᱷᱟ ᱟᱪᱪᱷᱟ ᱟᱫᱚ ᱜᱚᱢᱠᱮ ᱛᱟᱦᱚᱞᱮ ᱢᱮᱱᱮᱜ ᱟᱤᱧ ᱟᱯᱮ ᱥᱮᱱ ᱫᱚ ᱱᱚᱝᱠᱟ ᱪᱮᱫ ᱦᱩᱲᱩ ᱠᱚᱯᱮ ᱪᱟᱥ ᱵᱟᱲᱟᱭᱮᱫ ᱜᱮᱭᱟ ᱟᱨᱠᱤ
ᱟᱞᱮ ᱫᱚ ᱞᱟᱦᱟ ᱛᱮᱱᱟᱜ ᱦᱩᱲᱩ ᱠᱚ ᱥᱚᱨᱱᱚ ᱠᱷᱚᱱᱰᱚ ᱜᱤᱨᱤ ᱵᱩᱞᱮᱴ ᱵᱤᱵᱤ ᱮᱜᱟᱨᱚ ᱟᱨᱚ ᱡᱟᱦᱟᱸ ᱱᱮᱛᱟᱨ ᱫᱚ ᱟᱨᱚ ᱟᱭᱢᱟ ᱦᱩᱲᱩ ᱠᱚ ᱚᱰᱩᱠ ᱠᱟᱱᱟ ᱚᱱᱟ ᱠᱚᱜᱮ ᱟᱫᱚ ᱱᱮᱛᱟᱨ ᱢᱟ ᱵᱚᱪᱷᱚᱨ ᱵᱚᱪᱷᱚᱨ ᱠᱚ ᱯᱟᱞᱴᱟᱣ ᱤᱫᱤᱭᱮᱫ ᱛᱟᱵᱚᱱ ᱦᱩᱲᱩ ᱠᱚᱦᱚᱸ ᱞᱟᱹᱭ ᱫᱟ ᱥᱮ ᱪᱮᱫ ᱡᱟᱹᱥᱛᱤ ᱯᱷᱚᱞᱚᱱ ᱦᱩᱭᱩᱜ-ᱟ
ᱦᱳᱭ ᱦᱳᱭ ᱟᱫᱚ ᱡᱟᱦᱟᱸ ᱜᱮ ᱦᱤᱡᱩᱜ ᱠᱟᱱ ᱫᱚ ᱦᱮᱸ ᱟᱫᱚ ᱚᱱᱟ ᱫᱚ ᱚᱱᱠᱟ ᱢᱮᱱ ᱠᱟᱛᱮᱫ ᱜᱮ ᱟᱫᱚ ᱦᱳᱭ ᱟᱫᱚ ᱦᱟᱸᱜ ᱠᱷᱟᱱ ᱦᱮᱸ ᱦᱩᱲᱩ ᱦᱚᱸᱵᱚᱱ ᱧᱮᱞᱮᱫ ᱜᱮᱭᱟ ᱟᱫᱚ ᱠᱚᱢᱮᱨ ᱠᱚᱢ ᱚᱱᱠᱟ ᱦᱮᱸ ᱟᱸᱡᱚᱢᱚᱜ ᱠᱟᱱ ᱜᱮᱭᱟ ᱦᱮᱸ ᱵᱟᱝ ᱠᱚᱢᱮᱨᱚᱠᱚᱢ ᱱᱚᱝᱠᱟ ᱧᱮᱞᱚᱜ ᱠᱟᱱ ᱜᱮᱭᱟ ᱦᱩᱸ
ᱦᱩᱸ
ᱟᱫᱚ ᱦᱟ. ᱜ ᱠᱷᱟᱱ ᱦᱚᱲ ᱦᱚᱸᱠᱚ ᱞᱟᱹᱭ ᱵᱟᱲᱟᱭᱮᱫ ᱜᱮᱭᱟ ᱱᱚᱣᱟ ᱦᱩᱲᱩ ᱜᱮ
ᱵᱷᱟᱹᱜᱮ ᱦᱩᱭᱩᱜ ᱠᱟᱱᱟ ᱟᱨ ᱚᱱᱠᱟ ᱦᱚᱸ ᱟᱸᱡᱚᱢᱚᱜ ᱠᱟᱱ ᱜᱮᱭᱟ ᱦᱮᱸ ᱵᱟᱝ ᱧᱮᱞ ᱵᱟᱲᱟ ᱦᱩᱭᱩᱜ ᱠᱟᱱ ᱜᱮᱭᱟ ᱟᱫᱚ ᱵᱚᱪᱷᱚᱨ ᱵᱚᱪᱷᱚᱨ ᱦᱟᱸᱜ ᱠᱷᱟᱱ ᱦᱩᱲᱩ ᱨᱮᱱᱟᱜᱼᱼᱼ ᱦᱩᱲᱩ ᱫᱚ ᱦᱤᱡᱩᱜ ᱠᱟᱱᱟ ᱟᱫᱚ ᱢᱮᱱᱫᱚ ᱦᱟᱱᱟ ᱱᱟᱣᱟ ᱠᱚ ᱧᱩᱛᱩᱢᱟᱜ ᱠᱟᱱᱟ ᱟᱨ ᱪᱮᱫ ᱦᱮᱸ ᱵᱟᱝ᱾
ᱦᱮᱸ
ᱦᱩᱸ ᱟᱫᱚ ᱦᱳᱭ ᱟᱞᱮ ᱥᱮᱫ ᱦᱚᱸ ᱱᱚᱣᱟ ᱠᱚ ᱜᱮ᱾ ᱱᱚᱣᱟ ᱠᱚᱜᱮ ᱵᱩᱞᱮᱴ ᱠᱚᱜᱮ ᱵᱤᱵᱤ ᱮᱜᱟᱨᱚ ᱠᱚᱜᱮ ᱦᱟᱡᱟᱨ ᱟᱴᱷᱟᱨᱚ ᱠᱚ ᱱᱚᱣᱟ ᱠᱚ᱾ ᱦᱮᱸ ᱱᱚᱜᱼᱚᱭ ᱱᱤᱭᱟᱹ ᱠᱚᱜᱮ ᱪᱟᱥ ᱵᱟᱲᱟ ᱦᱩᱭᱩᱜ ᱠᱟᱱ ᱜᱮᱭᱟ ᱦᱩᱸ᱾ ᱟᱨ ᱱᱚᱝᱠᱟ ᱤᱭᱟᱹ ᱱᱚᱣᱟ ᱵᱷᱩᱛ ᱢᱩᱲᱤ ᱦᱮᱸ᱾
ᱦᱩᱸ
ᱟᱫᱚ ᱵᱩᱫᱽ ᱢᱩᱲᱤᱭᱟᱜ ᱫᱚ ᱦᱟᱜᱸ ᱠᱷᱟᱱ ᱟᱹᱠᱷᱨᱤᱧ ᱵᱟᱲᱟ ᱦᱩᱭᱩᱜ-ᱟ᱾ ᱟᱫᱚ ᱡᱚᱢ ᱦᱚᱸ ᱡᱚᱢ ᱵᱟᱲᱟ ᱦᱩᱭᱩᱜ ᱜᱮᱭᱟ ᱟᱫᱚ ᱢᱮᱱᱫᱚ ᱦᱟᱜ ᱠᱷᱟᱱ ᱦᱮᱸ ᱱᱚᱣᱟ ᱨᱮᱱᱟᱜ ᱫᱟᱢ ᱛᱚ ᱦᱟᱜᱸ ᱠᱷᱟᱱ ᱵᱷᱟᱜᱮ ᱜᱮ ᱢᱮᱱᱟᱜ-ᱟ᱾
ᱦᱮᱸ ᱦᱩᱸ
ᱦᱩᱸ ᱟᱫᱚ ᱚᱱᱟ ᱞᱮᱠᱟᱛᱮ ᱪᱟᱥ ᱵᱟᱲᱟ ᱦᱩᱭᱩᱜ ᱜᱮᱭᱟ ᱦᱮᱸ᱾
ᱦᱩᱸ ᱦᱩᱸ
ᱦᱳᱭ ᱛᱟᱦᱚᱞᱮ ᱜᱚᱝᱠᱮ ᱢᱮᱱᱮᱫ ᱟᱹᱞᱤᱧ ᱥᱚᱵᱽᱡᱤ ᱠᱚᱫᱚ ᱯᱮ ᱪᱟᱥ ᱵᱟᱲᱟᱭ ᱜᱮᱭᱟ ᱥᱮ ᱵᱟᱝᱟ?
ᱦᱮᱸ ᱥᱚᱵᱽᱡᱤ ᱠᱚᱫᱚ ᱪᱟᱥ ᱵᱟᱲᱟᱭ ᱜᱮ ᱦᱩᱭᱩᱜ-ᱟ ᱚᱲᱟᱜ ᱡᱚᱢ ᱞᱮᱠᱟ᱾ ᱟᱨ ᱡᱟᱦᱟᱸᱭ ᱪᱟᱹᱥᱤ ᱠᱚ ᱢᱮᱱᱟᱜ ᱠᱚᱣᱟ ᱩᱱᱠᱩ ᱫᱚ ᱢᱟᱱᱮ ᱟᱹᱠᱷᱨᱤᱧ ᱞᱟᱹᱜᱤᱫ ᱠᱚ ᱪᱟᱥᱟ ᱠᱚ᱾
ᱚ ᱟᱪᱪᱷᱟ ᱟᱪᱪᱷᱟ ᱟᱹᱰᱤ ᱵᱮᱥ᱾ ᱟᱫᱚ ᱦᱳᱭ ᱟᱞᱮ ᱥᱮᱱ ᱦᱚᱸ ᱦᱮᱸ ᱱᱚᱝᱠᱟ ᱪᱟᱥ ᱥᱚᱵᱽᱡᱤ ᱠᱚᱫᱚ ᱪᱟᱥ ᱵᱟᱲᱟᱭᱮᱫ ᱜᱮᱭᱟ ᱠᱚ ᱱᱚᱝᱠᱟ᱾
ᱦᱩᱸ ᱦᱩᱸ
ᱦᱚᱸ ᱟᱞᱮ ᱥᱮᱱ ᱫᱚ ᱱᱚᱝᱠᱟ ᱟᱹᱠᱨᱤᱧ ᱦᱳᱭ ᱦᱳᱭ ᱛᱤᱱᱟᱹᱜ ᱫᱷᱟᱨᱤᱡ ᱟᱫᱚ ᱦᱳᱭ ᱟᱫᱚ ᱟᱞᱮᱥᱮᱱ ᱫᱚ ᱱᱟᱜ ᱠᱷᱟᱱ ᱟᱹᱠᱷᱨᱤᱧ ᱞᱟᱹᱜᱤᱫ ᱜᱮ ᱪᱟᱥ ᱵᱟᱲᱟᱭᱮᱫ ᱜᱮᱭᱟ ᱠᱚ ᱦᱟᱸᱜ᱾
ᱦᱩᱸ ᱦᱩᱸ
ᱟᱫᱚ ᱱᱤᱡᱮ ᱦᱚᱸ ᱦᱟᱸᱜ ᱠᱷᱟᱱ ᱴᱩᱠ ᱴᱟᱠ ᱫᱚ ᱪᱟᱥ ᱵᱟᱲᱟ ᱦᱩᱭ ᱟᱠᱟᱱ ᱜᱮᱭᱟ ᱚᱲᱟᱜ ᱡᱚᱢ ᱞᱮᱠᱟ ᱫᱚ ᱦᱩᱸ᱾
ᱦᱩᱸ ᱦᱩᱸ
ᱡᱟᱛᱮ ᱠᱤᱨᱤᱧ ᱟᱞᱚ ᱦᱩᱭᱩᱜ ᱢᱟ ᱟᱨ ᱟᱻ ᱱᱤᱛᱳᱜ ᱛᱚ ᱥᱚᱵᱽᱡᱤ ᱨᱮᱱᱟᱜ ᱛᱚ ᱵᱤᱥᱟᱞ ᱫᱟᱢ ᱪᱮᱫ ᱵᱤᱱ ᱞᱟᱹᱭᱟ ᱦᱟᱴᱵᱤᱱ ᱪᱟᱞᱟᱣ ᱞᱮᱱᱠᱷᱟᱱ ᱛᱚ᱾ ᱞᱟᱹᱭ ᱟᱵᱤᱱ ᱵᱟᱵᱟᱨᱮ ᱱᱚᱣᱟ ᱡᱤᱱᱤᱥ ᱜᱮ ᱱᱩᱱᱟᱹᱜ ᱫᱟᱢ ᱦᱩᱸ᱾
ᱦᱩᱸ
ᱱᱤᱛᱚᱜ ᱫᱚ ᱵᱚᱨᱥᱟ ᱫᱤᱱ ᱫᱟᱢᱚᱜ ᱜᱮᱭᱟ ᱟᱫᱚ ᱱᱟᱜ ᱠᱷᱟᱱ ᱚᱱᱠᱟ ᱞᱮᱠᱟᱛᱮ ᱴᱩᱠ ᱴᱟᱠ ᱥᱚᱵᱽᱡᱤ ᱠᱚᱫᱚ ᱦᱟᱸᱜ ᱠᱷᱟᱱ ᱪᱟᱥ ᱵᱟᱲᱟ ᱦᱩᱭ ᱟᱠᱟᱱ ᱜᱮᱭᱟ ᱚᱲᱟᱜ ᱡᱚᱢ ᱞᱮᱠᱟ ᱫᱚ ᱦᱮᱸ᱾
ᱦᱩᱸ
ᱦᱮᱸ ᱛᱟᱦᱚᱞᱮ ᱜᱚᱝᱠᱮ ᱟᱵᱤᱱᱫᱚ ᱱᱚᱝᱠᱟ ᱵᱤᱨ ᱫᱤᱥᱚᱢ ᱥᱮ ᱵᱤᱞᱟᱹᱛ ᱫᱤᱥᱚᱢ ᱥᱮ ᱚᱠᱟ ᱞᱮᱠᱟ?
ᱦᱮᱸ ᱟᱹᱞᱤᱧ ᱫᱚ ᱵᱤᱨ ᱫᱤᱥᱚᱢ ᱜᱮ᱾
ᱚ ᱟᱪᱪᱷᱟ ᱟᱪᱪᱷᱟ
ᱟ ᱦᱳᱭ ᱟᱹᱞᱤᱧ ᱦᱚᱸ ᱟᱜ ᱠᱷᱟᱱ ᱵᱤᱨ ᱫᱤᱥᱚᱢ ᱠᱟᱱ ᱜᱮᱭᱟᱞᱤᱧ ᱟᱹᱞᱤᱧ ᱦᱚᱸ᱾
ᱦᱩᱸ ᱦᱩᱸ ᱦᱩᱸ
ᱛᱟᱦᱚᱞᱮ ᱟ ᱱᱚᱝᱠᱟ ᱟ ᱵᱤᱨ ᱱᱮᱻ ᱵᱤᱨ ᱵᱩᱨᱩ ᱠᱚᱨᱮ ᱫᱚ ᱛᱟᱦᱚᱞᱮ ᱪᱮᱫ ᱠᱚᱯᱮ ᱧᱟᱢ ᱵᱟᱲᱟᱭᱮᱫ ᱜᱮᱭᱟ ᱱᱤᱭᱟᱹ ᱜᱷᱟᱹᱲᱤᱡ ᱫᱚ?
ᱱᱤᱭᱟ ᱜᱷᱟᱲᱤᱹᱡ ᱫᱟ ᱳᱭ ᱥᱟᱦᱟᱱ ᱠᱚᱢᱟ ᱞᱚᱦᱚᱫᱚᱜ ᱠᱟᱱ ᱱᱮᱛᱟᱨ ᱢᱟ ᱡᱷᱤᱨᱤ ᱡᱷᱤᱨᱤ ᱫᱟᱜ ᱛᱮᱜᱮ ᱳᱭ ᱥᱟᱠᱟᱢ ᱠᱚ ᱫᱟᱹᱛᱟᱹᱱᱤ ᱠᱚ᱾
ᱟᱪᱪᱷᱟ ᱟᱪᱪᱷᱟ ᱞᱟᱹᱭ ᱵᱮᱱ᱾ ᱦᱳᱭ ᱟᱫᱚ ᱩᱫ ᱯᱩᱴᱠᱟᱹ ᱠᱚᱫᱚ ᱦᱟᱸᱜ ᱠᱷᱟᱱ ᱵᱟᱝᱠᱚ ᱧᱟᱢᱚᱜ ᱠᱟᱱᱟ᱾
ᱦᱮᱸ
ᱢᱮᱱᱮᱫ-ᱟ ᱞᱤᱧ ᱩᱸᱫ ᱯᱩᱴᱠᱟᱹ ᱠᱚᱫᱚ ᱵᱟᱠᱚ ᱧᱟᱢᱚᱜ ᱠᱟᱱ ᱜᱮᱭᱟ ᱟᱯᱮ ᱥᱮᱱ ᱫᱚ᱾
ᱩᱫ ᱯᱩᱴᱠᱟᱹ ᱠᱚᱫᱚ ᱠᱚ ᱪᱟᱵᱟ ᱦᱮᱡ ᱠᱟᱱᱟ ᱠᱚ᱾
ᱦᱳᱭ ᱟᱫᱚ ᱟᱞᱮ ᱥᱮᱫ ᱦᱚᱸ ᱟᱠᱷᱟᱱ ᱠᱚ ᱠᱚᱢ ᱜᱚᱫ ᱠᱟᱱᱟ ᱟᱫᱚ ᱱᱤᱭᱟᱹ ᱫᱚ ᱟᱨ ᱱᱤᱭᱟᱹ ᱜᱷᱟᱹᱲᱤᱡ ᱫᱚ ᱦᱟᱸᱜ ᱠᱷᱟᱱ ᱱᱚᱝᱠᱟ ᱞᱮᱠᱟᱛᱮ ᱦᱳᱭ ᱥᱟᱠᱟᱢ ᱠᱚᱜᱮ ᱧᱟᱢ ᱵᱟᱲᱟ ᱦᱩᱭᱩᱜ ᱠᱟᱱᱟ ᱥᱟᱦᱟᱱ ᱠᱚ ᱟᱫᱚ ᱱᱤᱭᱟᱹ ᱜᱷᱟᱹᱲᱤᱡ ᱫᱚ ᱦᱟᱜ ᱠᱷᱟᱱ ᱟᱹᱜᱩ ᱵᱟᱝ ᱦᱩᱭᱩᱜ ᱠᱟᱱᱟ ᱦᱮᱸ ᱟᱨ ᱱᱚᱝ ᱟᱨ ᱱᱤᱭᱟᱹ ᱜᱷᱟᱹᱲᱤᱡ ᱫᱚ ᱦᱟᱸᱜ ᱠᱷᱟᱱ ᱫᱟᱨᱮ ᱵᱤᱞᱤ ᱵᱤᱨ ᱨᱮᱱᱟᱜ ᱡᱚ-ᱵᱤᱞᱤ ᱞᱮᱠᱟᱛᱮᱫᱚ ᱦᱟᱸᱜ ᱠᱷᱟᱱ ᱱᱤᱛᱚᱜ ᱫᱚ ᱵᱷᱸᱰᱨᱟᱹ ᱦᱩᱸ᱾
ᱦᱩᱸ
ᱵᱚᱸᱰᱨᱳ ᱚ ᱵᱤᱞᱤᱜ ᱠᱟᱱ ᱜᱮᱭᱟ ᱱᱤᱭᱟᱹ ᱜᱷᱟᱹᱲᱤᱡ ᱫᱚ ᱦᱟᱸᱜ ᱵᱟᱝ ᱦᱮᱸ᱾ ᱦᱩᱸ ᱛᱟᱦᱚᱞᱮ ᱜᱚᱢᱠᱮ ᱢᱮᱱᱮᱫ ᱟᱹᱱᱤᱧ ᱦᱮᱸ ᱟᱯᱮ ᱥᱮᱱ ᱫᱚ ᱱᱚᱝᱠᱟ ᱯᱷᱩᱴᱵᱚᱞ ᱠᱷᱮᱞ ᱠᱚ ᱦᱩᱭ ᱵᱟᱲᱟᱜ ᱠᱟᱱ ᱜᱮᱭᱟ ᱥᱮ ᱵᱟᱝᱟ?
ᱦᱮᱸ ᱦᱩᱭᱩᱜ ᱠᱟᱱ ᱜᱮᱭᱟ ᱢᱟᱱᱮ ᱵᱚᱭᱞᱟᱨ ᱠᱷᱮᱞ ᱞᱮᱠᱟ
ᱚ ᱟᱪᱪᱷᱟ ᱟᱪᱪᱷᱟ ᱵᱚᱭᱞᱟᱨ ᱠᱷᱮᱞ
ᱦᱩᱸ ᱞᱟᱹᱴᱩ ᱫᱷᱟᱢᱟᱠᱟ ᱠᱚ ᱫᱚ ᱠᱷᱩᱵ ᱠᱚᱢ ᱦᱩᱭᱩᱜ-ᱟ ᱟᱞᱮ ᱥᱮᱜ ᱫᱚ᱾
ᱫᱟᱢ ᱠᱚᱫᱚ ᱠᱚᱢ ᱜᱮ ᱦᱩᱭᱩᱜ-ᱟ ᱱᱚᱝᱠᱟ ᱵᱚᱭᱞᱟᱨ ᱠᱤᱞ ᱱᱚᱝᱠᱟ ᱥᱩᱠᱨᱤ ᱠᱷᱥᱤ ᱦᱮᱸ ᱥᱤᱞ ᱠᱚ ᱱᱚᱝᱠᱟ ᱦᱩᱭᱩᱜ ᱜᱮᱭᱟ᱾
ᱦᱮᱸᱦᱮᱸ
ᱦᱳᱭ ᱜᱚᱢᱠᱮ ᱟᱫᱚ ᱟᱞᱮ ᱥᱮᱱ ᱦᱚᱸ ᱱᱟᱜ ᱠᱷᱟᱱ ᱦᱮᱸ ᱚᱠᱟ ᱞᱮᱠᱟ ᱦᱮᱸ ᱦᱩᱭᱩᱜ ᱠᱟᱱ ᱜᱮᱭᱟ᱾ ᱦᱮᱸ
ᱦᱮᱸ ᱦᱩᱸ
ᱱᱚᱝᱠᱟ ᱵᱟᱵᱟᱛᱟ ᱠᱷᱤᱞ ᱠᱚ, ᱦᱮᱸ᱾
ᱦᱩᱸ ᱦᱮᱸ
ᱫᱷᱟᱢᱟᱠᱟ ᱠᱷᱮᱞ ᱠᱚ ᱱᱚᱝᱠᱟ ᱦᱩᱭᱩᱜ ᱠᱟᱱ ᱜᱮᱭᱟ ᱱᱚᱝᱠᱟ ᱥᱩᱠᱨᱤ ᱠᱷᱟᱹ ᱠᱚ ᱦᱩᱭᱩᱜ ᱠᱟᱱ ᱜᱮᱭᱟ᱾ ᱦᱩᱸ
ᱟᱫᱚ ᱛᱟᱦᱚᱞᱮᱸ ᱜᱚᱝᱠᱮ ᱢᱮᱱᱮᱫ-ᱟ ᱞᱤᱧ ᱦᱮᱜ ᱛᱤᱱᱟᱜ ᱜᱟᱱ ᱱᱚᱝᱠᱟ? ᱤᱱ ᱢᱟᱨᱟᱝ ᱛᱯᱮᱭᱟᱜ ᱟᱹᱛᱩ ᱟᱯᱮᱭᱟᱜ?
ᱟᱞᱮᱭᱟᱜ ᱫᱚ ᱞᱟᱹᱴᱩ ᱜᱮᱛᱟᱞ ᱞᱮᱭᱟ ᱨᱟᱥᱤ ᱟᱛᱩ ᱠᱟᱱ ᱛᱟᱞᱮᱭᱟ᱾
ᱚ ᱟᱪᱪᱷᱟ ᱟᱪᱪᱷᱟ ᱛᱤᱱᱟᱹᱜ ᱜᱟᱱ ᱚᱲᱟᱜ ᱦᱩᱭᱩᱜ-ᱟ?
ᱵᱳᱭ ᱦᱩᱭᱩᱜ ᱛᱟᱞᱮᱭᱟ ᱥᱳᱛᱛᱳᱨ ᱯᱚᱪᱟᱛᱳᱚᱨ ᱚᱲᱟᱜ ᱫᱚ ᱦᱩᱭᱩᱜ ᱛᱟᱞᱮ ᱜᱮᱭᱟ᱾
ᱟᱞᱮ ᱟᱯᱮ ᱟᱛᱚ ᱦᱚ ᱾ ᱱᱚᱣᱟ ᱱᱚᱝᱠᱟ ᱵᱤᱥᱟᱞ ᱵᱮᱨᱟ ᱨᱟᱥᱤ ᱟᱹᱛᱩ ᱠᱟᱱ ᱜᱮᱭᱟᱯᱮ ᱦᱮᱸ᱾
ᱦᱮᱸ᱾
ᱟᱞᱮ ᱱᱚᱝᱠᱟ ᱛᱟᱦᱚᱞᱮ ᱛᱚ ᱱᱚᱝᱠᱟ ᱵᱟᱦᱟ ᱥᱚᱦᱦᱟᱭ ᱠᱚᱨᱮ ᱟᱨᱚ ᱱᱚᱝᱠᱟ ᱵᱤᱥᱟᱞ ᱨᱟᱹᱥᱠᱟᱹᱭᱟᱯᱮ ᱱᱚᱜ ᱱᱚᱝᱠᱟ ᱨᱟᱹᱥᱤ ᱟᱹᱛᱩ ᱫᱚ᱾
ᱦᱮᱸ ᱵᱟᱦᱟ ᱥᱚᱨᱦᱟᱭ ᱫᱚ ᱫᱚᱢᱮᱞᱮ ᱢᱟᱱᱟᱣᱟ ᱦᱮᱸ ᱞᱟᱹᱭ ᱵᱮᱱ᱾
ᱚ᱾ ᱟᱫᱚ ᱢᱮᱱᱮᱜ-ᱟ ᱞᱤᱧ ᱟᱫᱚ ᱱᱤᱛᱚᱜ ᱫᱚ ᱱᱟᱜᱠᱷᱟᱱ ᱱᱚᱝᱠᱟ ᱧᱮᱞᱚᱜᱚᱜ ᱠᱟᱱᱟ ᱦᱮᱸ᱾
ᱦᱮᱸ᱾
ᱮᱸ ᱡᱮ ᱢᱮᱱᱴᱮᱱ ᱟᱛᱳ ᱨᱮ ᱦᱮᱸ ᱱᱚᱝᱠᱟ ᱠᱚ ᱦᱟᱹᱴᱤᱧᱚᱜ ᱠᱟᱱ ᱜᱮᱭᱟ ᱵᱟᱨᱭᱟ ᱯᱤᱭᱟ ᱠᱚ ᱵᱷᱟᱜᱚᱜ ᱠᱟᱱᱟ᱾ ᱟᱫᱚ ᱛᱟᱦᱞᱮ ᱟᱯᱮ ᱫᱚ ᱯᱮ ᱢᱤᱫ ᱜᱮᱭᱟ ᱛᱟᱦᱞᱮ ᱵᱟᱝ?
ᱦᱮᱸ, ᱟᱞᱮ ᱫᱚᱞᱮ ᱢᱟᱱᱮ ᱯᱮᱭᱟ ᱯᱟᱲᱟᱜ ᱛᱟᱞᱮᱭᱟ ᱢᱟᱱᱮ ᱵᱟᱨᱭᱟ ᱯᱟᱲᱟ ᱫᱚ ᱵᱷᱟᱜᱽ ᱨᱮ ᱢᱮᱱᱟᱜ-ᱟ ᱟᱨ ᱟᱞᱮᱭᱟᱜ ᱟᱛ ᱟᱫᱚ ᱢᱟᱱᱮ ᱡᱮᱞᱮᱧ ᱜᱮᱛᱟᱞᱮᱭᱟ ᱟᱞᱮᱭᱟᱜ ᱫᱚ ᱨᱟᱥᱤ ᱟᱹᱛᱩ ᱠᱟᱱ ᱛᱟᱞᱮ ᱜᱮᱭᱟ᱾
ᱟᱪᱪᱷᱟ ᱟᱪᱪᱷᱟ᱾
ᱢᱟᱱᱮ ᱚᱱᱟ ᱠᱚ ᱡᱩᱫᱤ ᱢᱮᱥᱟ ᱠᱟᱛᱮᱜ ᱦᱩᱭᱩᱜᱚᱜ-ᱟ ᱛᱟᱦᱚᱞᱮ ᱰᱷᱮᱨᱚᱜ ᱛᱟᱞᱮᱭᱟ ᱚᱲᱟᱜ ᱫᱚ᱾
ᱦᱩᱸ ᱾
ᱚᱱᱟ ᱥᱳᱛᱛᱳᱨ ᱯᱚᱪᱟᱛᱛᱳᱨ ᱠᱷᱚᱡ ᱫᱚ᱾ ᱟᱫᱚ ᱵᱟᱦᱟ ᱵᱟᱦᱟ ᱵᱟᱦᱟ ᱫᱚ ᱢᱟᱱᱮ ᱢᱤᱫᱴᱮᱱ ᱜᱮᱞᱮ ᱢᱟᱱᱟᱣᱟ ᱥᱚᱨᱦᱟᱭ ᱛᱮᱫ ᱟᱞᱟᱫᱟ ᱟᱞᱟᱫᱟ᱾
ᱵᱟᱦᱟ ᱵᱟᱦᱟ ᱫᱚ ᱢᱤᱫᱴᱷᱮᱱ ᱜᱮ ᱟᱨ ᱥᱚᱨᱦᱟᱭ ᱫᱚ ᱦᱟᱜᱠᱷᱟᱱ ᱟᱞᱟᱫᱟ ᱟᱞᱟᱫᱟ ᱵᱟᱝ? ᱦᱮᱸ ᱡᱟᱹᱥᱛᱤᱧ ᱵᱩᱡᱷᱟᱹᱣ ᱠᱮᱜ-ᱟ ᱟᱹᱵᱤᱱ ᱥᱟᱣ ᱜᱟᱞᱢᱟᱨᱟᱣ ᱠᱟᱛᱮ ᱦᱮᱸ᱾ ᱟᱫᱚ ᱦᱳᱭ ᱚᱠᱛᱚ ᱠᱚ ᱦᱚᱸ ᱢᱟ ᱥᱮᱴᱮᱨ ᱦᱮᱡ ᱮᱱ ᱜᱮᱭᱟ ᱦᱮᱸ᱾
ᱦᱮᱸ ᱦᱮᱸ᱾
ᱛᱟᱦᱚᱞᱮ ᱴᱷᱤᱠ ᱜᱮᱭᱟ ᱢᱟ ᱟᱨᱚ ᱱᱟᱣᱟ ᱛᱮ ᱧᱟᱯᱟᱢ ᱦᱩᱭᱩᱜ-ᱟ᱾